ᱦᱮᱞᱳ,
ᱦᱮᱞᱳ,
ᱦᱮᱸ ᱦᱮᱞᱳ, ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ, ᱟᱹᱞᱤᱧᱟᱜ ᱵᱤᱱ ᱟᱸᱡᱚᱢᱮᱼᱟ, ᱥᱮ ᱵᱟᱝ ᱛᱟᱦᱟᱞᱮ?
ᱦᱮᱸ ᱟᱸᱡᱚᱢᱚᱜ ᱠᱟᱱ ᱜᱮᱭᱟ᱾
ᱚ, ᱪᱤᱠᱟᱹᱭ ᱫᱟᱵᱤᱱ ᱛᱟᱦᱟᱞᱮ?
ᱪᱤᱠᱟ ᱦᱚᱸ ᱵᱟᱝ, ᱱᱚᱜᱚᱭ ᱵᱟᱹᱫᱽ ᱥᱮᱫ ᱨᱮ ᱢᱮᱱᱟᱜ ᱠᱟᱫ ᱞᱤᱧᱟᱹ, ᱚᱱᱠᱟ ᱨᱚᱦᱚᱭ ᱠᱟᱹᱢᱤ ᱵᱟᱲᱟ᱾ ᱠᱚ ᱪᱟᱹᱞᱩ ᱠᱟᱱᱟ ᱛᱚ᱾
ᱚ ᱠᱟᱹᱢᱤ ᱵᱟᱲᱟ ᱠᱚ ᱵᱟᱝ ᱟᱞᱤᱧ ᱦᱚᱸ ᱦᱚᱸᱜ-ᱚᱭ ᱫᱟᱠᱟ ᱠᱚ ᱡᱚᱢ ᱵᱟᱲᱟ ᱠᱟᱛᱮ ᱦᱚᱸᱜ-ᱚᱭ ᱚᱱᱮ ᱠᱷᱮᱛ ᱦᱮᱡ ᱦᱳᱭ ᱠᱟᱱᱟ, ᱡᱟᱸᱦᱟ ᱡᱚᱱᱰᱽᱨᱟ ᱞᱮ ᱮᱢ ᱞᱮᱜᱼᱟ ᱛᱚ ᱟᱫᱚ ᱚᱱᱟ ᱫᱟᱲᱮ ᱠᱚ ᱧᱮᱞ ᱦᱳᱭᱳᱜ ᱚᱱᱟ ᱢᱟᱱᱮ ᱫᱟᱜ ᱛᱮ ᱚᱫᱫᱷᱮᱠ ᱜᱟᱱ ᱢᱟᱱᱮ ᱵᱟᱝ ᱦᱟᱨᱟ ᱦᱚᱫᱚᱜ ᱠᱟᱱᱟ ᱛᱚ ᱚᱱᱟᱜᱮ ᱧᱮᱞ ᱦᱳᱭᱳᱜ ᱠᱟᱱᱟ ᱦᱮᱸ ᱥᱮ᱾
ᱦᱮᱸ ᱟᱯᱮᱥᱮᱫ ᱫᱚ ᱱᱮᱛᱟᱨ ᱫᱚ ᱚᱱᱠᱟ ᱤᱭᱟᱹ ᱡᱟᱱᱰᱽᱨᱟ ᱠᱚ ᱠᱚ ᱪᱟᱥ ᱜᱮᱭᱟ ᱠᱚ?
ᱦᱮᱸ ᱡᱚᱱᱰᱽᱨᱟ ᱛᱟᱯᱚᱨᱮ ᱠᱚᱸᱰᱷᱟ ᱠᱚ ᱦᱮᱸ ᱥᱮ, ᱛᱟᱯᱚᱨᱮ ᱦᱚᱛᱚᱫ ᱡᱷᱤᱸᱜᱟᱹ᱾
ᱟᱨᱚ ᱟᱹᱰᱤ ᱠᱤᱪᱷᱩ ᱟᱨᱚ ᱦᱳᱲᱳ ᱦᱚᱸ᱾
ᱛᱚ ᱚᱯᱮ ᱥᱮᱱ ᱫᱚ?
ᱟᱞᱮ ᱥᱮᱫ ᱫᱚ ᱦᱟᱸᱜ ᱱᱤᱛᱚᱜ ᱫᱚ ᱱᱚᱝᱠᱟ ᱦᱩᱲᱩ ᱪᱟᱥ ᱠᱚ ᱜᱮ ᱦᱩᱭᱩᱜ ᱜᱮᱭᱟ ᱟᱨ ᱱᱚᱝᱠᱟ ᱚᱝᱠᱟ ᱡᱚᱱᱨᱟ ᱠᱚ ᱫᱚ ᱵᱟᱠᱚ ᱪᱟᱥ ᱜᱮᱭᱟ ᱟᱨ ᱚᱱᱠᱟ ᱥᱚᱵᱡᱤ ᱠᱚ ᱫᱚ ᱪᱟᱥ ᱫᱚ ᱪᱟᱥ ᱦᱳᱭᱳᱜ ᱜᱤᱭᱟ ᱱᱚᱝᱠᱟ ᱚᱲᱟᱜ ᱠᱚ ᱨᱮ ᱵᱟᱲᱜᱮ ᱠᱚᱨᱮ ᱜᱮ ᱪᱟᱥ ᱵᱟᱲᱟ ᱦᱳᱭᱳᱜᱼᱟ ᱱᱚᱝᱠᱟ ᱵᱟᱹᱫᱽ ᱠᱷᱮᱛ ᱠᱚ ᱨᱮ ᱫᱚ ᱵᱟᱝ ᱜᱮ᱾ ᱟᱞᱮ ᱥᱮᱫ ᱫᱚ ᱚᱝᱠᱟ ᱜᱷᱩᱴᱩ ᱵᱟᱹᱫᱽ ᱵᱟᱹᱱᱩᱜ ᱠᱟᱫᱟ ᱛᱚ ᱚᱝᱠᱟ ᱡᱚᱞᱟ ᱵᱟᱹᱫ ᱜᱮ ᱢᱮᱱᱟᱜ ᱠᱟᱫᱟ᱾
ᱚ ᱡᱚᱞᱟ ᱵᱟᱹᱫᱽ ᱵᱟᱝ?
ᱦᱩᱸ᱾
ᱛᱚ ᱮᱸᱷ ᱥᱩᱫᱷᱩ ᱡᱚᱢ ᱥᱩᱢᱩᱝ ᱜᱮ ᱯᱮ ᱤᱭᱟᱹ ᱪᱟᱥ ᱜᱮᱭᱟ ᱵᱟᱝ?
ᱦᱮᱸ ᱡᱚᱢ ᱢᱚᱛᱚ ᱜᱮ ᱚᱝᱠᱟ ᱟᱠᱷᱨᱤᱧ ᱠᱚ ᱞᱟᱹᱜᱤᱫ ᱫᱚ ᱵᱟᱝ ᱟᱯᱮ ᱥᱮᱫ ᱫᱚ ᱪᱮᱫ ᱚᱱᱠᱟ ᱥᱚᱵᱽᱡᱤ ᱠᱚ ᱫᱚ ᱟᱠᱷᱨᱤᱧ ᱞᱟᱹᱜᱤᱫ ᱯᱮ ᱪᱟᱥ ᱜᱮᱭᱟ ᱥᱮ?
ᱦᱮᱸ ᱟᱠᱷᱨᱤᱧ ᱞᱟᱹᱜᱤᱫ ᱦᱚᱸ ᱦᱮᱸ ᱥᱮ ᱚᱲᱟᱜ ᱨᱮᱱᱟᱜ ᱡᱚᱢ ᱦᱚᱸ᱾ ᱱᱮᱛᱟᱨ ᱫᱚ ᱢᱟᱱᱮ ᱪᱮᱫ ᱤᱧ ᱞᱟᱹᱭᱟ? ᱢᱟᱱᱮ ᱟᱠᱷᱨᱤᱧ ᱨᱮ ᱦᱚᱸ ᱵᱟᱝ ᱜᱟᱱ-ᱚᱜ ᱵᱟᱝ ᱜᱟᱱᱚᱜ ᱠᱟᱱᱟ ᱪᱮᱫᱟᱜ ᱥᱮ? ᱥᱚᱵᱽᱡᱤ ᱠᱚᱨᱮᱱᱟᱜ ᱫᱟᱢ ᱦᱚᱸ ᱡᱟᱹᱥᱛᱤ ᱠᱟᱱᱟ᱾ ᱟᱫᱚ ᱚᱱᱟ ᱠᱷᱮᱛᱛᱨᱮ ᱨᱮ ᱪᱟᱥ ᱫᱚ ᱦᱳᱭᱳᱜ ᱠᱟᱱ ᱜᱮᱭᱟ ᱟᱹᱠᱷᱨᱤᱧ ᱦᱚᱸ ᱦᱳᱭᱳᱜ ᱠᱟᱱ ᱜᱮᱭᱟ ᱦᱮᱸ ᱥᱮ ᱯᱟᱸᱥ-ᱥᱚ ᱴᱟᱠᱟ ᱛᱮ ᱱᱮᱛᱟᱨ ᱵᱮᱜᱽ ᱵᱟᱝ ᱯᱮᱨᱮᱡᱚᱜ ᱠᱟᱱᱟ, ᱛᱟᱦᱟᱞᱮ ᱵᱟᱵᱤᱱ ᱪᱟᱥᱟ ᱞᱟᱹᱭ ᱵᱤᱱ?
ᱦᱮᱸ ᱦᱮᱸ᱾
ᱚᱱᱟ ᱠᱷᱟᱹᱛᱤᱨ ᱪᱟᱥ ᱠᱩ ᱠᱚᱨᱟᱣ ᱦᱩᱭᱩᱜ ᱠᱟᱱᱟ᱾
ᱦᱮᱸ ᱟᱫᱚ ᱟᱞᱮ ᱫᱚ ᱱᱚᱝᱠᱟ ᱢᱟᱱᱮ ᱠᱷᱮᱛ ᱠᱚ ᱵᱟᱹᱱᱩᱜ ᱠᱟᱫᱟ ᱛᱚ ᱟᱨ ᱚᱝᱠᱟ ᱟᱞᱮ ᱥᱮᱫ ᱫᱚ ᱱᱚᱱᱛᱮ ᱱᱮᱛᱟᱨ ᱫᱤᱱ ᱫᱚ ᱵᱟᱝᱠᱩ ᱪᱟᱥ ᱜᱮᱭᱟ ᱟᱞᱮ ᱥᱮᱫ᱾ ᱫᱚ ᱦᱟᱱᱮ ᱤᱭᱟᱹ ᱫᱤᱱ ᱚᱱᱠᱟ ᱥᱤᱛᱩᱝ ᱫᱤᱱ ᱥᱮ ᱨᱟᱵᱟᱝ ᱫᱤᱱ ᱡᱟᱦᱟᱸ ᱪᱟᱥ ᱦᱩᱭᱩᱜᱼᱟ ᱩᱱ ᱥᱳᱢᱳᱭ ᱜᱮ ᱠᱚ ᱪᱟᱥ ᱵᱟᱲᱟᱭ ᱜᱮᱭᱟ ᱠᱚ ᱟᱨ ᱱᱚᱝᱠᱟ ᱦᱩᱲᱩ ᱪᱟᱥ ᱛᱤᱱᱟᱹᱜ ᱫᱷᱩᱨ ᱜᱚᱫ ᱠᱮᱜᱼᱟᱯᱮ ᱪᱟᱥ ᱠᱟᱹᱢᱤ ᱠᱚ ᱫᱚ?
ᱦᱩᱸ ᱦᱳᱲᱳ ᱪᱟᱥ ᱠᱚ ᱫᱚ ᱦᱚᱸᱜ-ᱚᱭ ᱞᱟᱜᱟᱣ ᱠᱟᱱᱟ ᱠᱚᱢ ᱵᱮᱥᱤ ᱜᱮ, ᱢᱟᱱᱮ ᱫᱟᱜ ᱡᱟᱹᱲᱤ ᱩᱱᱟᱹᱜ ᱵᱟᱝ ᱠᱷᱟᱹᱛᱤᱨ ᱢᱟᱱᱮ ᱪᱮᱫ ᱤᱧ ᱞᱟᱹᱭᱟ ᱢᱟᱱᱮ ᱵᱟᱠᱚ ᱨᱚᱦᱦᱚᱭ ᱫᱟᱲᱮᱭᱟᱜ ᱠᱟᱱᱟ ᱠᱚ᱾ ᱩᱸᱷ ᱮ ᱥᱤ ᱫᱚ ᱥᱤ ᱦᱳᱭ ᱠᱟᱱᱟ ᱦᱩᱸ, ᱥᱤ ᱫᱚ ᱥᱤ ᱦᱳᱭ ᱠᱟᱱᱟ ᱵᱟᱹᱛ ᱠᱚᱫᱚ᱾ ᱟᱞᱮ ᱜᱮ ᱟᱭᱨᱤ ᱞᱮ ᱨᱚᱦᱚᱭᱟ ᱦᱟᱸᱜ ᱢᱟᱱᱮ ᱟᱹᱰᱤ ᱦᱚᱲ ᱜᱮ ᱢᱮᱱᱟᱜ ᱠᱚᱣᱟ ᱫᱟᱜ ᱵᱟᱝ ᱠᱷᱟᱹᱛᱤᱨ ᱦᱮᱸ ᱥᱮ᱾ᱪᱮᱫ ᱵᱤᱱ ᱞᱟᱹᱭᱮᱫ ᱛᱟᱦᱮᱸᱫ ᱢᱟ ᱞᱟᱹᱭ ᱵᱤᱱ?
ᱞᱟᱹᱭ ᱫᱟᱞᱤᱧ ᱟᱞᱮ ᱥᱮᱫ ᱫᱚ ᱱᱚᱜᱼᱚᱭ ᱧᱮᱞ ᱞᱮᱱᱟ ᱛᱚ ᱦᱚᱞᱟ ᱢᱟᱦᱫᱷᱮᱨ ᱫᱚ ᱱᱚᱝᱠᱟ ᱫᱚᱢᱮ ᱫᱟᱜ ᱠᱮᱫᱟᱭ ᱟᱫᱚ ᱟᱯᱮᱥᱮᱫ ᱫᱚ ᱚᱱᱠᱟ ᱵᱟᱭ ᱫᱟᱜ ᱠᱟᱜ ᱛᱮ?
ᱦᱳᱭ ᱚᱱᱠᱟ ᱩᱱᱟᱹᱜ ᱡᱳᱨ ᱫᱚ ᱵᱟᱝ ᱫᱟᱜ ᱠᱟᱜ ᱨᱮᱦᱚᱸᱭ ᱦᱮᱸ ᱥᱮ, ᱩᱱᱟᱹᱜ ᱡᱳᱨ ᱫᱚ ᱵᱟᱝ ᱮ ᱫᱟᱜ ᱟᱠᱟᱫᱟᱭ᱾
ᱟᱞᱮ ᱥᱮᱫ ᱫᱚ ᱫᱚᱢᱮ ᱠᱷᱮᱛ ᱠᱚ ᱚᱝᱠᱟ ᱯᱮᱨᱮᱡ ᱪᱟᱵᱟ ᱠᱟᱱᱟ, ᱢᱟᱱᱮ ᱞᱟᱹᱭ ᱞᱮ ᱦᱚᱞᱟ ᱟᱨ ᱢᱟᱦᱟᱫᱮᱨ ᱫᱚ ᱥᱮᱛᱟᱜ ᱠᱷᱚᱱ ᱜᱮ ᱟᱹᱭᱩᱵ ᱦᱟᱹᱨᱤᱡ ᱢᱟᱱᱮ ᱫᱟᱜ ᱨᱮ ᱜᱮ ᱥᱟᱨᱟᱫᱤᱱ ᱧᱤᱫᱟᱹ ᱦᱚᱸ ᱢᱤᱫ ᱧᱤᱫᱟᱹ ᱫᱟᱜ ᱨᱮ ᱜᱮ, ᱵᱟᱹᱫᱽ ᱠᱷᱮᱛ ᱠᱚ ᱯᱩᱨᱟᱹ ᱢᱩᱰᱩ ᱞᱮᱠᱟ, ᱜᱟᱰᱟ ᱢᱩᱰᱩᱠ ᱞᱮᱠᱟ ᱚᱝᱠᱟ ᱵᱟᱱ ᱟᱠᱟᱱᱟ, ᱟᱫᱚ ᱛᱮᱦᱮᱧ ᱫᱚ ᱥᱤᱛᱩᱝ ᱠᱟᱜ-ᱟ ᱟᱨ ᱫᱟᱜ ᱠᱚᱦᱚᱸ ᱥᱚᱸᱜᱮ ᱛᱮᱜᱮ ᱟᱸᱡᱮᱫ ᱪᱟᱵᱟᱜ ᱠᱟᱱᱟ᱾
ᱦᱚᱸᱜ-ᱚᱸ᱾ ᱛᱟᱦᱚᱞᱮ ᱪᱮᱫ ᱦᱳᱲᱳ ᱠᱚᱯᱮ ᱪᱟᱥ ᱵᱟᱲᱟᱭ ᱜᱮᱭᱟ ᱛᱚᱵᱮ?
ᱦᱩᱲᱩ ᱠᱩᱫᱚ ᱱᱚᱝᱠᱟ ᱟᱹᱞᱤᱧ ᱫᱚ ᱚᱱᱟ ᱦᱩᱲᱩ ᱠᱚ ᱨᱮᱱᱟᱜ ᱧᱩᱛᱩᱢ ᱠᱩᱫᱚ ᱵᱟᱹᱞᱤᱧ ᱵᱟᱰᱟᱭ ᱜᱮᱭᱟ ᱟᱫᱚ ᱚᱲᱟᱜ ᱦᱚᱲ ᱜᱮ ᱪᱮᱫ ᱦᱩᱲᱩ ᱠᱚᱠᱚ, ᱛᱚᱞᱟ ᱟᱠᱟᱜ ᱠᱚ ᱩᱱᱟᱹᱜ ᱵᱟᱞᱤᱧ ᱵᱟᱲᱟᱭ ᱜᱮᱭᱟ ᱦᱩᱲᱩ ᱠᱚ ᱨᱮᱱᱟᱜ ᱧᱩᱛᱩᱢ ᱠᱚᱫᱚ᱾
ᱚ ᱢᱤᱫ ᱵᱟᱨ ᱦᱚᱸ ᱵᱟᱹᱵᱤᱱ ᱵᱟᱲᱟᱭ ᱜᱮᱭᱟ?
ᱟᱸᱡᱚᱢ ᱵᱟᱲᱟ ᱠᱟᱜ ᱠᱚᱣᱟᱞᱤᱧ ᱚᱝᱠᱟ ᱤᱭᱟᱹ ᱠᱚ, ᱪᱮ ᱚᱱᱱᱚᱯᱩᱨᱱᱚ, ᱚᱱᱱᱚᱯᱩᱨᱱᱟ ᱦᱩᱲᱩ ᱠᱚ ᱛᱟᱨᱯᱚᱨᱮ, ᱚᱝᱠᱟ ᱥᱚᱱᱟᱞᱤ, ᱥᱚᱨᱱᱚ ᱠᱚ, ᱞᱳᱞᱟᱴ ᱠᱚ, ᱞᱳᱞᱟᱴ ᱠᱚ ᱥᱮ ᱥᱤᱝᱨᱟᱹᱭ ᱛᱚ ᱚᱝᱠᱟ ᱠᱚ ᱚᱱᱟ ᱠᱚᱠᱚ ᱞᱟᱹᱭ ᱵᱟᱲᱟᱭ ᱜᱮᱭᱟ ᱛᱚ, ᱟᱫᱚ ᱚᱠᱟ ᱥᱚᱢᱚᱭ ᱚᱠᱟ ᱦᱩᱲᱩ ᱠᱚ ᱪᱟᱥ ᱜᱮᱭᱟ ᱚᱱᱟ ᱠᱚᱫᱚ ᱵᱟᱹᱞᱤᱧ ᱵᱟᱲᱟᱭ ᱜᱮᱭᱟ, ᱟᱨ ᱱᱚᱝᱠᱟ ᱚᱠᱟ ᱫᱟᱜ ᱵᱟᱹᱫᱽ ᱨᱮ ᱚᱠᱟ ᱞᱮᱠᱟᱱ ᱦᱩᱲᱩ ᱪᱟᱥ ᱦᱩᱭᱩᱜᱼᱟ ᱜᱷᱩ ᱴᱩ ᱵᱟᱹᱫᱽ ᱨᱮ ᱚᱠᱟ ᱞᱮᱠᱟᱱ ᱦᱩᱲᱩ ᱪᱟᱥ ᱦᱩᱭᱩᱜ-ᱟ ᱚᱱᱟ ᱠᱚᱫᱚ ᱵᱟᱹᱞᱤᱧ ᱵᱟᱰᱟᱭ ᱜᱮᱭᱟ᱾ ᱟᱯᱮ ᱥᱮᱫ ᱫᱚ ᱪᱮᱫ ᱦᱩᱲᱩ ᱠᱚ ᱯᱮ ᱪᱟᱥ ᱜᱮᱭᱟ?
ᱟᱞᱮ ᱥᱮᱫ ᱫᱚ ᱚᱝᱠᱟ ᱜᱮ ᱥᱚᱨᱱᱚ ᱠᱚ, ᱛᱟᱯᱚᱨᱮ
ᱦᱮᱸ
ᱥᱚᱨᱱᱚ ᱠᱚ ᱛᱟᱯᱚᱨᱮ, ᱵᱟᱫᱥᱟ ᱵᱷᱳᱜᱽ ᱠᱚ ᱛᱚᱵᱮ ᱦᱟᱡᱟᱨ ᱫᱚᱥ ᱦᱮᱸ ᱥᱮ, ᱟᱨ ᱞᱟᱣᱟᱨ ᱦᱚᱲᱩ ᱠᱩ ᱪᱟᱥ ᱵᱟᱲᱟ ᱦᱩᱭᱩᱜ ᱜᱮᱭᱟ᱾ ᱟᱫᱚ ᱞᱟᱣᱟᱨ ᱦᱚᱲᱩ ᱫᱚ ᱱᱤᱭᱟᱹ ᱠᱷᱟᱹᱛᱤᱨ ᱠᱚ ᱪᱟᱥᱟ ᱢᱟᱱᱮ ᱟᱠᱷᱨᱤᱧ ᱞᱟᱹᱜᱤᱫ ᱠᱚ ᱵᱮᱥᱤ ᱠᱚ ᱪᱟᱥ ᱜᱮᱭᱟ ᱞᱟᱣᱟᱨ ᱦᱩᱲᱩ ᱫᱚ᱾ ᱟᱨ ᱡᱚᱢ ᱨᱮ ᱚᱱᱟ ᱫᱚ ᱥᱤᱵᱤᱞ ᱜᱮᱭᱟ ᱥᱮ ᱟᱫᱚ ᱤᱱᱟᱹ ᱠᱷᱟᱹᱛᱤᱨ ᱵᱮᱥᱤᱨ ᱵᱷᱟᱜᱽ ᱚᱱᱮ ᱞᱟᱣᱟᱨ ᱦᱚᱲᱩ ᱠᱚ ᱪᱟᱥ ᱜᱮᱭᱟ ᱟᱨ ᱟᱠᱷᱨᱤᱧ ᱞᱟᱹᱜᱤᱫ ᱫᱚ ᱟᱠᱷᱨᱤᱧ ᱞᱟᱹᱜᱤᱜ ᱦᱚᱸ ᱚᱱᱟᱜᱮ ᱟᱨ ᱥᱚᱨᱱᱚ ᱦᱚᱸ ᱠᱚ ᱟᱹᱠᱷᱨᱤᱧ ᱜᱮᱭᱟ ᱥᱚᱨᱱᱚ ᱫᱚ ᱢᱟᱱᱮ ᱛᱚ᱾ ᱢᱟᱱᱮ ᱡᱟᱦᱟᱸ ᱛᱤᱱᱟᱹᱜ ᱟᱵᱤᱱ ᱠᱷᱚᱨᱚᱪ ᱠᱟᱫᱟ ᱵᱤᱱ ᱚᱱᱟᱛᱮ ᱢᱟᱱᱮ ᱚᱱᱟ ᱥᱚᱨᱱᱚ ᱦᱩᱲᱩ ᱫᱚ ᱡᱟᱦᱟᱸ ᱛᱤᱱᱟᱹᱜ ᱜᱮ ᱟᱵᱤᱱ ᱠᱷᱚᱨᱚᱪ ᱟᱠᱟᱫᱟ ᱚᱱᱟ ᱦᱩᱲᱩ ᱛᱮ ᱜᱮ ᱵᱚᱡᱷᱟᱣ ᱜᱚᱜ ᱠᱟᱜ-ᱟᱭ ᱥᱚᱨᱱᱚᱩ ᱦᱩᱲᱩ ᱫᱚ᱾
ᱦᱳᱭ᱾ ᱟᱫᱚ ᱟᱯᱮ ᱥᱮᱫ ᱫᱚ ᱱᱚᱝᱠᱟ ᱪᱮᱫᱠᱟ ᱠᱚ ᱪᱟᱥ ᱜᱮᱭᱟ ᱢᱟᱱᱮ ᱢᱤᱫ ᱥᱮᱨᱢᱟ ᱨᱮ ᱢᱤᱫ ᱡᱚᱠᱷᱟ ᱯᱮ ᱪᱟᱥ ᱜᱮᱭᱟ ᱥᱮ ᱢᱤᱫ ᱥᱮᱨᱢᱟ ᱨᱮ ᱵᱟᱨ ᱡᱚᱠᱷᱟ ᱯᱮ ᱪᱟᱥ ᱜᱮᱭᱟ? ᱢᱤᱫ ᱢᱤᱜ ᱢᱤᱜ ᱥᱮᱫ ᱫᱚ ᱢᱟᱱᱮ ᱥᱮᱨᱢᱟ ᱨᱮ ᱵᱟᱨ ᱡᱚᱜᱷᱟ ᱠᱚ ᱪᱟᱥ ᱜᱮᱭᱟ ᱛᱚ ᱚᱱᱟᱛᱤᱧ ᱠᱩᱞᱤᱭᱮᱫ ᱵᱤᱱᱟ ᱾
ᱦᱮᱸ ᱟᱞᱮ ᱥᱮᱱ ᱢᱟ ᱦᱚᱸᱜ-ᱚᱭ ᱛᱚ ᱵᱟ ᱪᱷᱩᱲᱩᱭ ᱠᱚ ᱪᱟᱥ ᱵᱟᱲᱟᱭ ᱜᱮᱭᱟ ᱠᱚ ᱢᱟᱱᱮ ᱦᱩᱲᱩ ᱪᱟᱥ ᱴᱟᱜ᱾ ᱟᱨ
ᱟᱯᱮ ᱥᱮᱫ ᱫᱚ ᱫᱟᱜ, ᱫᱟᱜ ᱨᱮᱱᱟᱜ ᱤᱭᱟᱹ ᱫᱚ ᱪᱮᱫ ᱞᱮᱠᱟ ᱢᱮᱱᱟᱜ ᱛᱟᱯᱮᱭᱟ ᱚᱝᱠᱟ?
ᱦᱮᱸ ᱫᱟᱜ ᱨᱮᱱᱟᱜ ᱥᱩᱡᱳᱜᱽ ᱥᱩᱵᱤᱫᱷᱟ ᱵᱷᱟᱜᱤ ᱜᱮ ᱢᱮᱱᱟᱜ-ᱟ ᱾ ᱟᱨ ᱥᱮᱞᱚ ᱠᱚ ᱢᱮᱱᱟᱜ ᱜᱮᱭᱟ ᱦᱚᱸ ᱛᱚ ᱟᱨ ᱱᱟᱹᱭ ᱢᱮᱱᱟᱜ-ᱟ ᱾ ᱟᱨ ᱜᱟᱰᱟ ᱢᱮᱱᱟᱜ-ᱟ ᱚᱱᱟ ᱫᱷᱟᱨᱮ ᱱᱟᱹᱭ ᱫᱚ ᱠᱟᱹᱡ ᱥᱟᱺᱜᱤᱧ ᱜᱮᱭᱟ ᱟᱫᱚ ᱚᱱᱟ ᱫᱷᱟᱨᱮ ᱚᱱᱟ ᱜᱟᱰᱟ ᱫᱟᱜ ᱛᱮᱜᱮ ᱪᱟᱥ ᱠᱚ ᱦᱩᱭᱩᱜ ᱜᱮᱭᱟ, ᱦᱚᱸᱜ-ᱚᱭ ᱵᱚᱨᱥᱟ ᱥᱚᱢᱚᱡ ᱫᱚ ᱱᱚᱣᱟ ᱫᱟᱜ ᱛᱮᱜᱮ ᱚᱱᱟ ᱥᱮᱨᱢᱟ ᱡᱟᱹᱲᱤ ᱟᱨ ᱜᱟᱰᱟ ᱨᱮᱱᱟᱜ ᱦᱮᱸ ᱥᱮ, ᱚᱱᱟ ᱛᱮᱜᱮ ᱪᱟᱥ ᱵᱟᱲᱟ ᱦᱩᱭᱩᱜ ᱜᱮᱭᱟ ᱾ ᱟᱨ ᱠᱷᱚᱨᱟ ᱨᱮᱫᱚ ᱢᱮᱱᱟᱜ ᱛᱟᱠᱚᱣᱟ ᱢᱤᱱᱤ ᱠᱚ ᱚᱱᱟ ᱛᱮᱜᱮᱞᱮ ᱨᱚᱦᱚᱭ ᱵᱟᱲᱟᱭ ᱜᱮᱭᱟ ᱾ ᱛᱚ ᱟᱯᱮ ᱥᱮᱱ ᱫᱚ ᱚᱠᱟᱞᱮᱠᱟ?
ᱟᱞᱮ ᱥᱮᱫ ᱦᱚᱸ ᱢᱟᱱᱮ ᱢᱤᱫ ᱟᱞᱮ ᱦᱚᱸ ᱥᱮᱨᱢᱟ ᱨᱮᱫᱚ ᱵᱟᱨ ᱡᱮ ᱮᱸ ᱵᱟᱨᱡᱮᱠᱟᱞᱮ ᱪᱟᱥ ᱜᱮᱭ ᱱᱮᱛᱟᱨ ᱟᱥᱟᱲ ᱵᱚᱸᱜᱟ ᱟᱨ ᱥᱤᱛᱩᱝ ᱥᱤ ᱛᱩᱝ ᱫᱤᱱ ᱦᱚᱸᱞᱮ ᱪᱟᱥ ᱜᱮᱭᱟ ᱟᱫᱚ ᱟᱞᱮ ᱥᱮᱫ ᱫᱚ ᱢᱟᱱᱮ ᱡᱟᱦᱟᱸ ᱡᱚᱞᱟ ᱵᱟᱹᱛ ᱠᱚ ᱛᱟᱦᱮᱱᱟ ᱚᱱᱟ ᱠᱚᱨᱮ ᱜᱮᱞᱮ ᱪᱟᱥᱟ ᱜᱷᱩᱴᱩ ᱵᱟᱹᱫᱽ ᱠᱚᱨᱮ ᱫᱚ ᱵᱟᱝ-᱾ᱟ ᱟᱫᱚ ᱚᱱᱟ ᱡᱟᱦᱟᱸ ᱡᱚᱞᱟ ᱵᱟᱹᱛ ᱠᱚ ᱛᱟᱦᱮᱱ ᱚᱱᱟ ᱚᱱᱟ ᱥᱟᱭᱤᱰ ᱠᱚᱨᱮ ᱫᱚ ᱱᱚᱝᱠᱟ ᱜᱟᱰᱟ ᱠᱚ ᱢᱮᱱᱟᱜ ᱜᱮᱭᱟ ᱛᱚ ᱚᱱᱟ ᱫᱟᱜ ᱠᱚᱛᱮ ᱜᱮ ᱪᱟᱥ ᱦᱳᱭᱳᱜᱼᱟ ᱜᱮᱭᱟ ᱾
ᱟᱪᱪᱷᱟ ᱾
ᱵᱷᱟᱜᱮ ᱜᱮ, ᱛᱟᱦᱟᱞᱮ ᱱᱚᱣᱟ ᱡᱟᱹᱯᱩᱫ ᱨᱮ ᱛᱟᱦᱟᱞᱮ ᱧᱮᱞᱮ ᱜᱚᱝᱜᱟ ᱠᱚ ᱠᱟᱴᱠᱚᱢ ᱠᱚᱵᱮᱱ ᱦᱟᱞᱟᱝ ᱠᱮᱫ ᱠᱚᱣᱟ ᱥᱮ ᱵᱟᱝ ᱛᱚᱵᱮ?
ᱦᱮᱸ ᱾ ᱠᱟᱴᱠᱚᱢ ᱠᱚᱫᱚ ᱵᱟᱹᱞᱤᱧ ᱦᱟᱞᱟᱝ ᱠᱟᱜ ᱠᱚᱣᱟ ᱦᱟᱞᱟᱝ ᱠᱚᱫᱚ᱾
ᱚ ᱾
ᱟᱨ ᱛᱮᱦᱮᱧ ᱜᱮ ᱵᱟᱹᱫᱽ ᱞᱤᱧ ᱦᱮᱡ ᱟᱠᱟᱱᱟ ᱛᱮᱦᱮᱧ ᱜᱮ ᱯᱳᱭᱞᱳ ᱵᱟᱹᱫᱽ ᱞᱤᱧ ᱦᱮᱡ ᱠᱟᱱᱟ ᱛᱚ ᱾ ᱟᱨ ᱛᱮᱦᱮᱧ ᱢᱟ ᱠᱟᱢᱤ ᱠᱟᱱ ᱛᱚᱝ ᱫᱚᱢᱮ ᱥᱤᱛᱩᱝ ᱠᱟᱱᱟ ᱜᱚᱝᱜᱷᱟ ᱠᱚᱦᱚᱸ ᱦᱚᱞᱟ ᱦᱚᱞᱟ ᱢᱟᱦᱟᱫᱮᱨ ᱫᱚ ᱴᱷᱤᱠ ᱜᱮ᱾
ᱦᱩᱸ ᱫᱟᱜ ᱥᱤᱛᱩᱝ ᱮᱢ ᱠᱟᱫᱟ ᱛ ᱠᱟᱹᱡ ᱥᱤᱛᱩᱝ ᱫᱚ ᱵᱩᱡᱷᱟᱹᱜ ᱜᱮᱭᱟ ᱟᱞᱮ ᱥᱮᱱ ᱦᱚᱸ ᱥᱤᱛᱩᱝ ᱵᱮᱲᱟ ᱞᱟᱜ ᱟᱭ ᱦᱤᱛᱚᱜ ᱱᱟ ᱾ ᱠᱷᱟᱱᱤᱠ ᱠᱷᱚᱱ ᱦᱟᱜ ᱥᱤᱛᱩᱝ ᱠᱟᱫᱟᱭ ᱟᱫᱚ ᱫᱚᱢᱮ ᱡᱟᱷᱟᱡ ᱜᱮ ᱵᱩᱡᱷᱟᱹᱜ ᱠᱟᱱᱟ ᱥᱤᱛᱩᱝ ᱨᱮ ᱟᱹᱰᱤ ᱛᱟᱯ ᱜᱮᱛᱮ᱾
ᱱᱚᱜᱼᱚᱭ ᱱᱚᱝᱠᱟ ᱥᱤᱛᱩᱝ ᱮᱜᱼᱟᱭ ᱥᱤᱛᱩᱝ ᱮᱜᱼᱟᱭ ᱛᱟᱨᱯᱚᱨᱮ ᱡᱟᱹᱯᱩᱫᱮᱜᱼᱟᱭ᱾ ᱢᱟᱱᱮ ᱵᱷᱟᱜᱮ ᱜᱮ ᱢᱮᱱᱟᱜ ᱯᱮᱭᱟ᱾ ᱛᱚ ᱞᱟᱹᱭ ᱢᱟᱱᱮ ᱧᱮᱞ ᱧᱟᱢᱚᱜ ᱠᱟᱱᱟ ᱥᱤᱛᱩᱝ ᱮᱜᱼᱟᱭ ᱟᱨᱦᱚᱸ ᱡᱟᱹᱯᱩᱫᱼᱟ ᱚᱱᱟ ᱠᱚᱛᱮ ᱦᱚᱲ ᱠᱚ ᱫᱚᱢᱮ ᱠᱚ ᱨᱩᱣᱟᱹᱜ ᱠᱟᱱᱟ ᱾ ᱠᱟᱱᱟ ᱠᱷᱳᱜ ᱢᱟᱸᱫᱟ ᱠᱚ ᱧᱟᱢᱮᱫ ᱠᱚᱣᱟ ᱦᱮᱸ ᱾
ᱛᱟᱞᱦᱮ ᱟᱞᱮ ᱫᱚ ᱴᱷᱤᱠ ᱜᱮ ᱢᱮᱱᱟᱜ ᱞᱮᱭᱟ ᱚᱲᱟᱜ ᱦᱚᱲ ᱱᱟᱯᱟᱭ ᱜᱮᱭᱟ ᱠᱚ ᱤᱧ ᱦᱚᱧ ᱱᱟᱯᱟᱭ ᱧᱚᱜ ᱜᱮᱭᱟ, ᱟᱨ ᱟᱯᱮ ᱫᱚ?
ᱟᱞᱮ ᱦᱚᱸ ᱚᱝᱠᱟ ᱴᱷᱤᱠ ᱫᱚ ᱴᱷᱤᱠ ᱜᱮ ᱟᱫᱚ ᱱᱚᱝᱠᱟ ᱱᱚᱜᱼᱚ ᱱᱚᱝᱠᱟ ᱠᱷᱟᱹᱛᱤᱨ ᱤᱧᱜᱮ ᱠᱟᱹᱴᱤᱡ ᱚᱱᱠᱟ ᱢᱟ ᱢᱟᱸᱫᱟ ᱠᱚ ᱠᱟᱹᱴᱤᱡ ᱧᱟᱢ ᱠᱟᱹᱫᱤᱧᱟ ᱾
ᱚᱝᱠᱟ ᱜᱮ ᱟᱫᱚ ᱮᱱᱟᱝ ᱠᱷᱚᱱ ᱵᱤᱱ ᱥᱚᱜᱚᱨ ᱥᱚᱜᱚᱨᱚᱜ ᱠᱟᱱᱟ ᱛᱚ᱾ ᱵᱩᱡ ᱫᱚ ᱵᱟᱹᱧ ᱧᱟᱢ ᱦᱩᱭᱩᱜ ᱠᱟᱱ ᱜᱮᱭᱟ ᱾ ᱛᱚ ᱛᱟᱦᱚᱞᱮ ᱵᱟᱹᱵᱤᱱ ᱥᱟᱵ ᱠᱟ ᱠᱚᱣᱟ ᱜᱚᱝᱜᱷᱟ ᱠᱚ?
ᱩᱸ ᱵᱮᱝ ᱜᱮ ᱭᱳ ᱾ ᱵᱟᱹᱞᱤᱧ ᱥᱟᱵ ᱠᱟᱜ ᱠᱚᱣᱟ, ᱫᱚᱢᱮ ᱜᱮ ᱛᱚᱸᱵᱟ ᱠᱟᱱᱟ ᱟᱫᱚ ᱛᱮᱦᱮᱧ ᱫᱚᱢᱮ ᱜᱮ ᱥᱤᱛᱩᱝ ᱠᱟᱜ ᱟᱭ ᱛᱚ ᱢᱟᱱᱮ ᱛᱮᱦᱮᱱ ᱫᱚ ᱚᱝᱠᱟ ᱵᱟᱠᱚ ᱩᱰᱩᱠᱚᱜ ᱚᱱᱟ ᱫᱚ ᱡᱟᱹᱯᱩᱫ ᱥᱚᱢᱚᱭ ᱜᱮ ᱡᱟᱦᱟᱸ ᱫᱟᱜᱟ ᱩᱱ ᱥᱚᱢᱚᱭ ᱜᱮᱠᱚ ᱩᱰᱩᱠᱚᱜᱼᱟ ᱱᱤᱛᱚᱜ ᱫᱚᱢᱮ ᱛᱳᱝ ᱠᱟᱫᱟᱭ ᱱᱤᱛᱚᱜ ᱫᱚ ᱠᱚ ᱵᱚᱞᱚ ᱪᱟᱵᱟ ᱠᱟᱱᱟ᱾
ᱟᱨ ᱥᱮᱛᱟᱜ ᱥᱮᱛᱟᱜ ᱥᱮᱱ ᱦᱩᱭᱩᱜᱼᱟ ᱦᱮᱸ ᱥᱮ, ᱵᱟᱝᱠᱷᱟᱱ ᱫᱚ ᱵᱟᱹᱵᱤᱱ ᱧᱟᱢ ᱠᱚᱣᱟ᱾
ᱦᱮᱸ, ᱥᱮᱛᱟᱜ ᱥᱮᱛᱟᱜ ᱫᱚ ᱠᱚ ᱧᱟᱢᱚᱜᱼᱟ᱾ ᱱᱤᱛᱚᱜ ᱫᱚ ᱵᱟᱝᱠᱚ ᱧᱟᱢᱚᱜᱼᱟ ᱟᱨ ᱫᱟᱜ ᱠᱚᱦᱚᱸ ᱱᱤᱛᱚᱜ ᱫᱚ ᱢᱮ ᱜᱮ ᱞᱚᱞᱚ ᱠᱟᱱᱟ᱾ ᱨᱚᱦᱚᱭ ᱵᱟᱹᱫᱽ ᱥᱚᱢᱚᱭ ᱢᱟᱱᱮ ᱨᱚᱦᱚᱭ ᱵᱟᱹᱫᱽ ᱠᱚᱨᱮ ᱦᱚᱸ ᱵᱟᱝ ᱛᱟᱦᱮᱸ ᱠᱟᱱᱟ᱾ ᱦᱩᱸ, ᱫᱚᱢᱮ ᱞᱚᱞᱚ ᱵᱩᱡᱷᱟᱹᱜ ᱠᱟᱱᱟ᱾
ᱟᱞᱮ ᱦᱚᱸ ᱚᱝᱠᱟ ᱟᱞᱮ ᱟᱹᱭᱩᱵ ᱵᱮᱲᱟ ᱥᱮᱱ ᱦᱩᱭᱳ ᱞᱮᱱᱟ, ᱚᱱᱟ ᱢᱤᱫᱴᱟᱝ ᱫᱟᱨᱦᱟ ᱢᱮᱱᱟᱜᱼᱟ᱾ ᱚᱱᱟ ᱫᱟ ᱫᱷᱟᱨᱟ ᱫᱷᱟᱨᱮ ᱨᱮ, ᱢᱟᱱᱮ ᱫᱟᱜ ᱨᱟᱠᱟᱵ ᱠᱟᱱᱟ ᱛᱚ ᱵᱟᱹᱫ ᱥᱮᱫ᱾ ᱢᱟᱱᱮ ᱢᱤᱫ ᱵᱟᱨᱮ ᱵᱟᱹᱛ ᱛᱨᱮ ᱫᱟᱜ ᱨᱟᱠᱟᱵ ᱠᱟᱱᱟ᱾ ᱟᱫᱚ ᱚᱱᱟ ᱟᱭᱩᱵ ᱵᱮᱲᱟ ᱪᱟᱞᱟᱣ ᱦᱩᱭ ᱞᱮᱱᱟ, ᱞᱟᱭᱤᱴ ᱟᱛᱮᱜ᱾ ᱛᱟᱯᱚᱨᱮ ᱚᱱᱠᱟ ᱦᱟᱹᱠᱩ ᱠᱚ ᱴᱷᱤᱠᱟᱹ ᱴᱷᱤᱨᱤ ᱠᱚ ᱟᱨ ᱤᱭᱟᱹ ᱠᱚ ᱤᱫᱤ ᱞᱮᱱᱟ ᱫᱟᱛᱨᱚᱢ ᱠᱚ ᱦᱮᱸᱥᱮ। ᱟᱫᱚ ᱞᱮ ᱠᱚᱢᱟᱜ ᱵᱟᱲᱟ ᱠᱮᱫ ᱠᱚᱣᱟ। ᱦᱟᱹᱠᱩ, ᱛᱟᱯᱚᱨᱮ ᱛᱚᱨᱦᱚᱫ, ᱦᱚᱨᱚ ᱦᱚᱨᱚ ᱛᱚᱨᱦᱚᱫ ᱫᱚ ᱵᱟᱝ। ᱟᱨ ᱠᱩᱪᱞᱟᱹ ᱦᱮᱸᱥᱮ। ᱟᱨ ᱦᱟᱹᱠᱩ ᱠᱚᱠᱚ ᱟᱹᱰᱤ ᱜᱟᱱ ᱠᱚ ᱛᱟᱦᱮᱸ ᱠᱟᱱᱟ ᱠᱚ। ᱩᱱᱠᱩ ᱜᱮᱞᱮ ᱥᱟᱵ ᱠᱮᱫ ᱠᱚᱣᱟ ᱟᱹᱭᱩᱵ ᱵᱮᱲᱟ।
ᱚᱸᱻ, ᱠᱩᱪᱞᱟᱹ ᱠᱚᱵᱤᱱ ᱡᱚᱢ ᱠᱚᱜᱮᱭᱟ?
ᱦᱮᱸ ᱠᱩᱪᱞᱟᱹ ᱫᱚ ᱡᱚᱢ ᱫᱚᱞᱤᱧ ᱡᱚᱢ ᱠᱚᱣᱟ। ᱞᱟᱦᱟᱛᱮ ᱵᱟᱹᱞᱤᱧ ᱡᱚᱢ ᱠᱮ ᱠᱚᱣᱟ। ᱟᱫᱚ ᱼᱼ ᱡᱚᱢ ᱦᱩᱭᱩᱜ ᱠᱟᱱᱟ ᱦᱮᱸ ᱥᱮ। ᱞᱟᱹᱭᱟ ᱠᱚ ᱚᱱᱟ ᱩᱱᱠᱩᱣᱟᱜ ᱡᱤᱞ ᱠᱚ, ᱟᱨ ᱢᱟᱭᱟᱢ। ᱢᱟᱱᱮ ᱩᱱᱠᱩᱣᱟᱜ ᱼᱼ ᱡᱟᱦᱟᱸ ᱡᱤᱞ ᱡᱚᱢ ᱞᱮᱠᱷᱟᱱ ᱢᱟᱱᱮ ᱦᱚᱲᱢᱚ ᱨᱮ ᱢᱟᱭᱟᱝ ᱥᱟᱨᱥᱟᱜᱼᱟ। ᱛᱚ, ᱤᱱᱟᱹ ᱠᱷᱟᱛᱤᱨ ᱡᱚᱢ ᱵᱟᱲᱟ ᱦᱩᱭᱩᱜ ᱜᱮᱭᱟ।
ᱦᱳᱭ
ᱛᱚ, ᱟᱹᱵᱤᱱ ᱫᱚ?
ᱟᱹᱞᱤᱧ ᱦᱚᱸ ᱡᱚᱢ ᱠᱚᱜᱮᱭᱟᱞᱤᱧ। ᱢᱟᱱᱮ ᱵᱷᱟᱜᱮ ᱼᱼ ᱵᱩᱡᱷᱟᱹᱣ ᱛᱮᱦᱚᱸ ᱵᱷᱟᱜᱮ ᱞᱤᱧ ᱵᱩᱡᱷᱟᱹᱣ ᱠᱚᱜᱮᱭᱟ। ᱟᱨ ᱞᱟᱹᱭᱟᱠᱚ ᱦᱚᱲ, ᱚᱱᱠᱟ ᱵᱤᱧ ᱞᱮᱠᱟ ᱠᱚ ᱧᱮᱞᱚᱜ ᱛᱮ ᱵᱟᱠᱚ ᱼᱼ ᱡᱚᱢ ᱠᱚᱜᱮᱭᱟ। ᱟᱹᱞᱤᱧ ᱫᱚ ᱢᱟᱱᱮ ᱼᱼ ᱵᱷᱟᱜᱤ ᱜᱮᱞᱤᱧ ᱵᱩᱡᱷᱟᱹᱣ ᱠᱚᱜᱮᱭᱟ। ᱟᱨ ᱞᱟᱹᱭᱟ ᱠᱚ ᱢᱟᱱᱮ ᱠᱩᱪᱞᱟᱹ ᱟᱜ ᱢᱟᱭᱟᱢ ᱼᱼ ᱛᱚ ᱨᱟᱱ ᱨᱮ ᱞᱟᱜᱟᱜᱼᱟ। ᱟᱨ ᱡᱟᱦᱟᱱᱟᱜ ᱨᱳᱜᱽ ᱟᱡᱟᱨ ᱠᱚᱨᱮ ᱦᱚᱸ ᱚᱱᱠᱟ ᱨᱟᱱ ᱜᱮᱭᱟ ᱠᱚ। ᱟᱨ ᱼᱼ ᱚᱱᱟ ᱡᱚᱢ ᱵᱷᱟᱹᱜᱮᱭᱟ ᱞᱟᱹᱭᱟᱠᱚ। ᱚᱱᱟᱛᱮ ᱡᱚᱢ ᱜᱮᱭᱟᱞᱤᱧ।
ᱦᱚᱸᱻ।
ᱦ
ᱛᱟᱦᱟᱞᱮ, ᱫᱟᱠᱟ ᱠᱚ ᱡᱚᱢ ᱵᱟᱲᱟ ᱦᱩᱭᱱᱟ ᱥᱮ ᱵᱟᱝ?
ᱦᱩᱸᱻ, ᱫᱟᱠᱟ ᱠᱚᱫᱚ ᱦᱟᱸᱜ ᱟᱣᱨᱤ ᱡᱚᱢ ᱵᱟᱲᱟ ᱦᱩᱭᱩᱜᱼᱟ। ᱢᱤᱫ ᱫᱷᱟᱣ ᱛᱮ ᱡᱚᱢ ᱵᱟᱲᱟ ᱦᱩᱭ ᱼᱼ ᱠᱟᱱᱟ। ᱥᱮᱛᱟᱜ ᱨᱮ ᱡᱚᱢ ᱠᱟᱛᱮ ᱜᱮ ᱵᱟᱹᱫᱽ ᱥᱮᱫ ᱦᱮᱡ ᱦᱩᱭ ᱟᱠᱟᱱᱟ। ᱟᱫᱚ ᱱᱤᱛ ᱼᱼ ᱛᱚᱜ ᱫᱚ ᱱᱟᱦᱟᱜ, ᱫᱩᱦᱩᱲᱟᱹ ᱡᱚᱢ ᱦᱩᱭᱩᱜᱼᱟ। ᱵᱟᱹᱫᱽ ᱥᱮᱫ ᱠᱷᱚᱱ ᱚᱲᱟᱜ ᱨᱩᱣᱟᱹᱲ ᱪᱟᱞᱟᱣ ᱠᱟᱛᱮ।
ᱟᱪᱪᱷᱟ।
ᱟᱹᱵᱤᱱ ᱜᱮ ᱡᱚᱢ ᱵᱟᱲᱟ ᱠᱮᱜᱼᱟ ᱵᱤᱱ ᱥᱮ ᱵᱟᱝ?
ᱛᱚ ᱞᱟᱹᱭ ᱠᱮᱫ ᱞᱤᱧ ᱡᱚᱢ ᱵᱮᱲᱟ ᱫᱚ ᱦᱩᱭᱱᱟ। ᱟᱫᱚ ᱱᱚᱜᱚᱭ ᱛᱤᱠᱤᱱ ᱵᱮᱲᱟ ᱨᱮ ᱢᱤᱫ ᱪᱷᱚᱴ ᱜᱮᱞᱤᱧ ᱡᱚᱢ ᱠᱮᱫᱟ। ᱥᱮᱛᱟᱜ ᱵᱮᱲᱟ ᱫᱚ ᱠᱟᱱ ᱴᱷᱟᱲ ᱟᱨ ᱠᱷᱟᱹᱡᱟᱹᱲᱤ ᱡᱚᱝ ᱦᱩᱭ ᱞᱮᱱᱟ ᱛᱚ।
ᱟᱨ ᱡᱚᱢ ᱵᱟᱲᱟ ᱠᱟᱛᱮ ᱦᱚᱸᱜᱼᱚᱭ ᱨᱚᱯᱚᱲ ᱵᱟᱲᱟ ᱦᱩᱭᱩᱜ ᱠᱟᱱᱟ।
ᱪᱮᱫ ᱠᱚ ᱪᱮᱫ ᱠᱚ ᱡᱚ ᱵᱤᱞᱤᱜ ᱠᱟᱱᱟ? ᱟᱯᱮ ᱥᱮᱫ ᱨᱮ ᱱᱮ ᱛᱟᱨ ᱫᱚ ᱡᱮᱢᱚᱱ ᱠᱷᱟᱱᱴᱟᱲ ᱩᱞ ᱠᱚ। ᱟᱨ ᱚᱱᱟ ᱪᱷᱟᱲᱟ ᱠᱟᱛᱮᱫ ᱪᱮᱫ ᱠᱚ?
ᱟᱨ ᱪᱮᱫ ᱠᱚ, ᱪᱮᱫ ᱚᱱᱟᱫᱚ ᱵᱟᱹᱞᱤᱧ ᱞᱟᱹᱭ ᱫᱟᱲᱮᱭᱟᱜ ᱠᱟᱱᱟ। ᱩᱞ ᱢᱟ ᱪᱟᱵᱟᱭᱮᱱᱟ। ᱠᱟᱱᱴᱷᱟᱲ ᱢᱮᱱᱟᱜ ᱜᱮᱭᱟ ᱢᱤᱫᱵᱟᱨ ᱦᱮᱸᱥᱮ। ᱵᱟᱹᱨᱩ ᱠᱚᱦᱚᱸ ᱪᱟᱵᱟᱭᱮᱱᱟ। ᱠᱳᱫᱽ ᱠᱚᱦᱚᱸ ᱪᱟᱵᱟᱭᱮᱱᱟ। ᱟᱫᱚ ᱦᱟᱯᱮ ᱦᱟᱸᱜ ᱛᱟᱞᱮ ᱠᱚ ᱦᱟᱸᱜ ᱛᱤᱥᱚᱝ ᱵᱮᱞᱮᱜᱼᱟ ᱦᱟᱸᱜ। ᱫᱮᱨᱤ ᱜᱮ ᱮᱠᱷᱚᱱᱳ।
ᱦᱮᱸ।
ᱦᱮᱸ ᱥᱮ। ᱟᱯᱮ ᱥᱮᱱ ᱫᱚ ᱚᱱᱠᱟ ᱛᱟᱞᱮ ᱫᱟᱨᱮ ᱠᱚ ᱠᱷᱤᱡᱩᱨ ᱫᱟᱨᱮ ᱠᱚ ᱢᱮᱱᱟᱜᱼᱟ ᱥᱮ ᱵᱟᱝ?
ᱟᱞᱮ ᱥᱮᱫ ᱫᱚ ᱧᱮᱞ ᱡᱚᱝ ᱞᱮᱠᱟ ᱛᱮᱫᱚ, ᱡᱟᱹᱥᱛᱤ ᱠᱟᱭ ᱛᱮᱫᱚ ᱛᱟᱞᱮ ᱫᱟᱨᱮ ᱜᱮ ᱧᱮᱞ ᱧᱟᱢᱚᱜᱼᱟ। ᱟᱨ, ᱚᱱᱠᱟ ᱠᱷᱤᱡᱩᱨ ᱫᱟᱨᱮ ᱫᱚ ᱼᱼ ᱢᱟᱱᱮ ᱟᱹᱰᱤ ᱠᱚᱢ। ᱢᱟᱱᱮ ᱵᱟᱨᱭᱟ ᱯᱮᱭᱟ ᱚᱱᱠᱟ ᱧᱮᱞ ᱧᱟᱢᱚᱜᱼᱟ। ᱵᱟᱠᱷᱟᱱ ᱡᱟᱹᱥᱛᱤ ᱠᱟᱭ ᱛᱮᱫᱚ, ᱡᱟᱦᱟᱸ ᱥᱮᱫ ᱜᱮᱢ ᱠᱚᱭᱚᱜᱟ, ᱛᱟᱞᱮ ᱫᱟᱨᱮ ᱜᱮᱢ ᱧᱮᱞ ᱧᱟᱢᱟ।
ᱚᱸᱻ
ᱦᱩᱸ ᱟᱯᱮ ᱥᱮᱫ ᱫᱚ ᱪᱮᱫ ᱫᱟᱨᱮ ᱠᱚ ᱚᱱᱠᱟ ᱢᱮᱱᱟᱜᱼᱟ᱾ᱟᱯᱮ ᱥᱮᱫ ᱫᱚ ᱚᱱᱠᱟ ᱪᱮᱫ ᱫᱟᱨᱮ ᱠᱚ ᱢᱮᱱᱟᱜ ᱜᱮᱭᱟ?
ᱛᱟᱞᱮ ᱠᱚ ᱢᱮᱱᱟᱜ ᱜᱮᱭᱟ ᱦᱮᱸᱥᱮ ᱛᱟᱯᱚᱨᱮ ᱮᱢᱱᱤ ᱟᱨᱚ ᱵᱤᱨ ᱛᱮ ᱢᱮᱱᱟᱜᱼᱟ ᱚᱱᱟ ᱠᱚ ᱛᱮᱨᱮᱞ ᱫᱟᱨᱮ ᱠᱚ ᱢᱮᱱᱟᱜ ᱜᱮᱭᱟ ᱾
ᱟᱪᱪᱷᱟ ᱟᱯᱮ ᱫᱚ ᱱᱚᱝᱠᱟ ᱪᱮᱫ ᱞᱮᱠᱟᱱ ᱫᱤᱥᱚᱢ ᱠᱟᱱ ᱛᱟᱯᱮᱭᱟ ᱡᱮᱢᱚᱱ ᱵᱤᱨ ᱫᱤᱥᱚᱢ ᱥᱮ ᱱᱚᱝᱠᱟ ᱵᱤᱞᱟᱹᱛ ᱫᱤᱥᱚᱢ ᱠᱟᱱ ᱛᱟᱯᱮᱭᱟ ᱵᱤᱨ
ᱦᱳᱭ ᱵᱤᱨ ᱫᱚ ᱚᱱᱠᱟ ᱯᱮ ᱯᱩᱱ ᱠᱤᱞᱳᱢᱤᱴᱟᱨ ᱥᱟᱸᱜᱤᱱᱟ ᱦᱮᱸᱥᱮ ᱾ ᱟᱫᱚ ᱟᱞᱮ ᱫᱚ ᱠᱟᱹᱡ ᱵᱤᱞᱟᱹᱫ ᱧᱚᱜ ᱜᱮᱭᱟ, ᱚᱱᱠᱟ ᱵᱮᱯᱟᱨ ᱾
ᱩᱸ ᱾
ᱟᱯᱮ ᱫᱚ ᱢᱟᱱᱮ ᱯᱩᱨᱟᱹ ᱜᱮ ᱵᱤᱞᱟᱹᱛ ᱥᱮ ᱱᱟᱢᱟᱞ ᱠᱟᱱᱟ ᱯᱮ?
ᱦᱮᱸ?
ᱦᱮᱸ?
ᱟᱵᱤᱱᱟᱜ ᱨᱚᱲ ᱠᱟᱹᱴᱤᱡ ᱢᱟᱱᱮ ᱠᱞᱤᱭᱟᱨ ᱧᱚᱜ ᱵᱟᱝ ᱟᱸᱡᱚᱢᱚᱜ ᱠᱟᱱ ᱛᱟᱹᱵᱤᱱᱟ ᱾
ᱪᱮᱜ?
ᱟᱵᱤᱱᱟᱜ ᱨᱚᱲ ᱠᱟᱹᱴᱤᱡ ᱠᱞᱤᱭᱟᱨ ᱧᱚᱜ ᱵᱟᱝ ᱟᱸᱡᱚᱢᱚᱜ ᱠᱟᱱ ᱛᱟᱹᱵᱤᱱᱟ ᱾
ᱦᱳᱭ ᱟᱵᱤᱱᱟᱜ ᱦᱚᱸ ᱚᱱᱠᱟ ᱠᱟᱴᱟ ᱠᱟᱴᱟ ᱟᱸᱡᱚᱢᱚᱜ ᱠᱟᱱᱟ ᱾ ᱱᱤᱛᱚᱜ ᱟᱸᱡᱚᱢᱮᱜᱼᱟ ᱵᱤᱱ ᱥᱮ ᱵᱟᱝ?
ᱦᱮᱸ ᱢᱟ ᱞᱟᱹᱭ ᱵᱤᱱ ᱾
ᱢᱟᱱᱮ ᱟᱹᱵᱤᱱ ᱫᱚ ᱵᱤᱞᱟᱹᱛ ᱫᱤᱥᱚᱢ ᱠᱟᱱᱟ ᱵᱤᱱ ᱥᱮ ᱪᱮᱫ?
ᱟᱞᱮ ᱫᱚ ᱦᱟᱸᱜ ᱚᱝᱠᱟ ᱵᱤᱨ ᱦᱚᱲ ᱫᱚ ᱵᱟᱝ ᱟᱞᱮ ᱫᱚ ᱱᱚᱝᱠᱟ ᱵᱤᱞᱟᱹᱛ ᱫᱤᱥᱚᱢ ᱵᱤᱞᱟᱹᱛ ᱫᱤᱥᱚᱢ ᱦᱚᱲ ᱠᱟᱱ ᱜᱮᱭᱟᱞᱮ ᱾ ᱵᱤᱨ ᱠᱚᱫᱚ ᱦᱟᱸᱜ ᱟᱞᱮ ᱥᱩᱨ ᱥᱩᱯᱩᱨ ᱠᱚᱨᱮ ᱫᱚ ᱚᱝᱠᱟ ᱫᱚ ᱵᱟᱹᱱᱩᱜ ᱟᱠᱟᱫᱟ ᱠᱟᱹᱴᱤᱡ ᱥᱟᱺᱜᱤᱧ ᱧᱚᱜ ᱨᱮᱜᱮ ᱢᱮᱱᱟᱜ ᱠᱟᱫᱟ ᱱᱚᱝᱠᱟ ᱥᱟᱨᱡᱚᱢ ᱵᱤᱨ ᱠᱚᱫᱚ ᱾ ᱦᱮᱸ ᱾
ᱡᱚᱢ ᱵᱟᱲᱟ ᱟᱠᱟᱜᱼᱟ ᱥᱮ ᱵᱟᱝ?
ᱱᱮᱛᱟᱨ ᱢᱟ ᱵᱤ ᱵᱤᱨ ᱠᱚᱨᱮ ᱩᱫ ᱠᱚ ᱚᱢᱚᱱᱚᱜ ᱠᱟᱱ ᱫᱚ ᱡᱚᱢ ᱵᱟᱲᱟᱭ ᱫᱟᱯᱮ ᱥᱮ ᱵᱟᱝ?